ᱠᱟᱱᱟ ᱠᱟᱱᱟ ᱦᱮᱸ᱾
ᱦᱮᱸ ᱴᱷᱤᱠ ᱜᱮᱭᱟ ᱛᱟᱦᱚᱸᱞᱮ ᱮᱠᱟᱞᱛᱮ ᱦᱤᱛᱚᱜ ᱫᱚ ᱟᱞᱟᱝᱟᱜ ᱥᱟᱛᱟᱢ ᱤᱫᱤ ᱠᱟᱛᱮᱜ ᱡᱟᱦᱟᱸ ᱫᱚ ᱥᱟᱛᱟᱢ ᱤᱫᱤ ᱠᱟᱛᱮᱜ ᱞᱟᱝ ᱜᱚᱞᱯᱷᱚᱭᱟ ᱚᱱᱟ ᱥᱮᱫ ᱜᱮᱞᱟᱝ ᱞᱟᱦᱟ ᱪᱟᱞᱟᱣ ᱞᱮᱱ ᱜᱮ᱾
ᱦᱮᱸ ᱟᱫᱚ, ᱦᱳᱭ, ᱪᱮᱫ ᱥᱟᱛᱟᱢ ᱤᱫᱤ ᱠᱟᱛᱮᱜ ᱞᱟᱝ ᱜᱟᱞᱢᱟᱨᱟᱣᱟ ᱟᱢᱮᱢ ᱩᱭᱦᱟᱹᱨ ᱟᱠᱟᱫᱟ?
ᱟᱫᱚ ᱩᱭᱦᱟᱹᱨ ᱫᱚ ᱚᱱᱠᱟᱱᱟᱜ ᱫᱚ ᱵᱟᱱᱩᱜ-ᱟ᱾ ᱠᱤᱱᱛᱩ ᱟᱢ ᱠᱤᱢ ᱩᱭᱦᱟᱹᱨ ᱟᱠᱟᱫᱟ?
ᱤᱧ ᱫᱚ ᱱᱚᱣᱟᱧ ᱞᱟᱹᱭᱮᱫ ᱛᱟᱦᱮᱸᱱᱟ ᱡᱮ ᱱᱚᱜ- ᱱᱟ ᱟᱵᱚᱣᱟᱜ, ᱛᱚ ᱧᱮᱞ ᱟᱠᱟᱱᱟ ᱡᱟᱹᱥᱛᱤ ᱜᱮ ᱨᱮᱸᱜᱮᱡ ᱦᱚᱲ ᱜᱮ ᱢᱮᱱᱟᱜ ᱵᱚᱱᱟ ᱟᱹᱨᱠᱤ᱾ ᱟᱫᱚ ᱨᱮᱸᱜᱮᱸᱡ ᱦᱚᱲ ᱚ ᱮᱱᱛᱮ ᱨᱮ ᱦᱚᱸ ᱢᱟᱱᱮ ᱴᱟᱠᱟ ᱠᱟᱹᱣᱰᱤ ᱮ ᱪᱤ ᱪᱤᱠᱟᱹ ᱛᱮᱵᱚᱱ ᱮ ᱡᱚᱜᱟᱣᱟ? ᱟᱫᱚ ᱱᱚᱣᱟ ᱠᱚ ᱤᱫᱤ ᱠᱟᱛᱮᱜ ᱡᱩᱫᱤ ᱡᱟᱦᱟᱱᱟᱜ
ᱦᱮᱸ ᱦᱮᱸ ᱟᱹᱰᱤ ᱢᱤᱫᱴᱟᱝ ᱵᱷᱟᱜᱤ ᱥᱟᱛᱟᱢ ᱮᱢ ᱥᱟᱵ ᱨᱟᱠᱟᱵ ᱟᱠᱟᱫᱟ᱾ ᱟᱫᱚ ᱯᱩᱭᱞᱟᱹ ᱠᱷᱚᱱ ᱜᱮ ᱟᱵᱚᱣᱟᱜ ᱡᱩᱫᱤ ᱯᱟᱹᱦᱤᱞ ᱠᱷᱚᱱ ᱜᱮᱢ ᱧᱮᱞ ᱞᱮᱠᱷᱟᱱ ᱢᱤᱫᱴᱟᱝ, ᱠᱟᱹᱶᱰᱤ ᱨᱮᱱᱟᱜ ᱟᱨᱡᱟᱣ ᱨᱮᱱᱟᱜ ᱢᱤᱫᱴᱟᱝ ᱦᱚᱨᱟ ᱫᱚ ᱟᱹᱰᱤ ᱟᱭᱢᱟ ᱟᱭᱢᱟ ᱨᱚᱠᱚᱢ ᱛᱟᱦᱮᱸ ᱠᱟᱱᱟ᱾ ᱥᱮ ᱠᱟᱹᱣᱰᱤ ᱨᱮᱱᱟᱜ ᱮ ᱟᱹᱰᱤ ᱨᱚᱠᱚᱢ ᱠᱟᱹᱣᱰᱤ ᱯᱟᱹᱦᱤᱞ ᱠᱷᱚᱱ ᱜᱮ ᱛᱟᱦᱮᱸ ᱠᱟᱱ ᱛᱟᱵᱚᱱᱟ ᱾ ᱚᱱᱟᱛᱮ ᱮ ᱡᱟᱦᱟᱸᱱᱟᱜ ᱱᱚᱝᱠᱟᱱ ᱠᱚᱭᱮᱱ ᱫᱤᱠ ᱫᱤᱭᱮ ᱜᱮ, ᱠᱚᱭᱮᱱ ᱥᱮᱫ ᱠᱷᱚᱱ ᱱᱮᱛᱟᱨ ᱱᱳᱴ ᱠᱚ ᱦᱮᱡ ᱟᱠᱟᱱᱟ ᱱᱮᱛᱟᱨ ᱥᱟᱶᱛᱮ ᱚᱱᱞᱟᱭᱤᱱ ᱫᱚ ᱦᱮᱡ ᱥᱮᱴᱮᱨ ᱟᱠᱟᱱᱟ᱾ ᱟᱫᱚ ᱮ ᱯᱟᱹᱭᱞᱟᱹ ᱨᱮᱜᱤᱧ ᱞᱟᱹᱭ ᱞᱮᱠᱷᱟᱱ ᱱᱮᱛᱟᱨ ᱠᱟᱹᱣᱰᱤ ᱟᱨᱡᱟᱣ ᱨᱮᱱᱟᱜ ᱫᱚ ᱟᱹᱰᱤ ᱨᱚᱠᱚᱢ ᱦᱚᱨᱟ ᱢᱮᱱᱟᱜ-ᱟ᱾ ᱢᱤᱫᱴᱟᱱ ᱫᱚ ᱦᱩᱭᱩᱜ ᱠᱟᱱᱟ ᱚᱱᱞᱟᱭᱤᱱ, ᱛᱮ ᱦᱚ ᱢᱟᱱᱮ ᱪᱟᱹᱠᱨᱤ ᱵᱟᱹᱠᱨᱤ ᱪᱟᱥ ᱵᱟᱫ ᱟᱹᱰᱤ ᱨᱚᱠᱚᱢ ᱞᱮᱠᱟ ᱛᱮ ᱜᱟᱱᱚᱜ-ᱟ᱾ ᱟᱫᱚ ᱢᱮᱱᱠᱷᱟᱱ ᱡᱟᱦᱟᱸ ᱞᱮᱠᱟ ᱛᱮᱜᱮᱢ ᱠᱚᱨᱟᱣᱟ ᱮᱸ ᱢᱮᱱᱠᱷᱟᱱ ᱟᱢᱟᱜ ᱢᱤᱫᱴᱟᱝ ᱞᱚᱠᱠᱷᱳ ᱱᱚᱡᱚᱨ ᱛᱟᱦᱮᱸᱱ ᱞᱟᱹᱠᱛᱤ ᱛᱟᱢᱟ᱾ ᱡᱩᱫᱤᱧ ᱞᱟᱹᱭ ᱠᱷᱟᱱ ᱢᱤᱫᱴᱟᱝ ᱥᱩᱠᱨᱤᱢ ᱟᱹᱥᱩᱞ ᱠᱮᱫᱮᱭᱟ, ᱟᱢᱟᱜ ᱦᱤᱥᱟᱹᱵ ᱥᱩᱠᱨᱤᱧ ᱟᱹᱥᱩᱞᱮ ᱠᱟᱱᱟ, ᱢᱚᱱᱮ ᱠᱟᱜ ᱢᱮ ᱢᱚᱬᱮ ᱜᱚᱴᱟᱝ ᱤᱧ ᱟᱹᱥᱩᱞᱮ ᱠᱟᱱ ᱢᱚᱬᱮ ᱜᱚᱴᱟᱝ ᱥᱩᱠᱨᱤ ᱮᱸ ᱵᱚᱪᱷᱚᱨ ᱨᱮ ᱛᱤᱱᱟᱹᱜ ᱜᱚᱴᱟᱝ ᱠᱚ ᱵᱩᱥᱟᱹᱜ ᱟᱹᱧᱟᱹ ᱱᱩᱠᱩ ᱵᱩᱥᱟᱹᱜ ᱛᱤᱱᱟᱹᱜ ᱠᱟᱛᱮᱫ ᱠᱚ ᱫᱟᱢ ᱫᱟᱲᱮᱭᱟᱜᱼᱟ᱾ ᱛᱤᱱᱟᱹᱜ ᱠᱟᱛᱮᱧ ᱟᱹᱠᱷᱨᱤᱧ ᱠᱚᱣᱟ᱾ ᱚᱱᱟ ᱥᱟᱶᱛᱮ ᱟᱢ ᱦᱤᱥᱟᱹᱵ ᱦᱩᱭᱩᱜ ᱛᱟᱢᱟ ᱡᱮ ᱩᱱᱠᱩ ᱛᱤᱱᱟᱹᱜ ᱠᱚ ᱡᱚᱢ ᱛᱤᱧᱟᱹ ᱛᱤᱱᱟᱹᱜ ᱠᱷᱚᱨᱪᱟᱜᱼᱟ ᱱᱚᱝᱠᱟ ᱞᱟᱵᱷ ᱞᱚᱥᱠᱟᱱ ᱦᱤᱥᱟᱹᱵ ᱠᱟᱛᱮᱫ ᱟᱢ ᱠᱟᱹᱣᱰᱤ ᱢᱤᱫᱴᱟᱝ ᱛᱤᱱᱟᱹᱜ ᱟᱨᱡᱟᱜ ᱠᱟᱱᱟ ᱥᱮ ᱵᱟᱹᱲᱛᱤᱭᱟᱜ ᱟᱡ ᱟᱨᱡᱟᱣ ᱨᱮᱱᱟᱜ ᱢᱤᱫᱴᱟᱝ ᱦᱚᱨᱟᱢ ᱯᱟᱱᱛᱷᱟᱢ ᱧᱟᱢ ᱫᱟᱲᱮᱭᱟᱜᱼᱟ᱾ ᱛᱟᱦᱚᱞᱮ ᱟᱢ ᱢᱤᱫᱴᱟᱝ ᱞᱟᱹᱭ ᱛᱟᱞᱟᱝ ᱢᱮ ᱟᱢ ᱚᱠᱟ ᱞᱮᱠᱟᱛᱮ ᱠᱟᱹᱣᱰᱤ ᱟᱨᱡᱟᱣ ᱜᱟᱱᱚᱜᱼᱟ?
ᱦᱮᱸ᱾ ᱩᱸ ᱧᱮᱞᱚᱜᱼᱟ ᱡᱮ ᱡᱟᱹᱥᱛᱤ ᱢᱟᱱᱮ ᱯᱟᱹᱦᱤᱞ ᱫᱚ ᱚᱱᱠᱟ ᱢᱟᱱᱮ ᱮᱸ ᱦᱚᱸᱜᱼᱚᱭ ᱡᱟᱦᱟᱸ ᱵᱮᱵ ᱥᱟ ᱵᱟᱱᱤᱡ ᱠᱚᱢ ᱞᱟᱹᱭ ᱠᱮᱫᱟ ᱮᱸ ᱧᱮᱞᱚᱜᱼᱟ ᱡᱮ ᱱᱚᱣᱟ ᱫᱚ ᱛᱮᱦᱮᱹᱧ ᱜᱟᱯᱟ ᱟᱭᱢᱟ ᱞᱮᱠᱟ ᱟᱵᱚ ᱟ ᱢᱟᱹᱱᱢᱤ ᱠᱚ ᱧᱮᱞᱚᱜ ᱠᱟᱱᱟ ᱡᱮ, ᱟ ᱟᱠᱚ ᱱᱚᱣᱟ ᱠᱟᱹᱢᱤ ᱦᱚᱨᱟ ᱠᱚᱠᱟ ᱠᱚᱨᱟᱣ ᱤᱫᱤ ᱫᱟ ᱟᱫᱚ ᱯᱟᱹᱦᱤᱞ ᱫᱚᱵᱚᱱ ᱧᱮᱞᱟ ᱦᱟᱸᱜ ᱱᱚᱝᱠᱟ ᱫᱚ ᱟ ᱞᱟᱡᱟᱜ ᱛᱟᱦᱮᱱᱟ ᱠᱚ ᱱᱚᱝᱠᱟᱱᱟᱜ ᱵᱮᱵᱥᱟ ᱵᱟᱹᱱᱤᱡᱽ ᱠᱚᱛᱮ ᱫᱚ, ᱟᱫᱚ ᱚᱱᱟ ᱛᱮᱵᱚᱱ ᱧᱮᱞᱟ ᱡᱮ ᱟᱵᱚ ᱫᱚ ᱯᱟᱹᱦᱤᱞ ᱠᱷᱚᱡ ᱜᱮ ᱟᱹᱰᱤ ᱨᱮᱸᱜᱮᱡ ᱵᱚᱱ ᱛᱟᱦᱮᱸ ᱠᱟᱱᱟ᱾ ᱟᱫᱚ ᱱᱤᱛᱳᱜ ᱧᱮᱞᱚᱜ ᱠᱟᱱᱟ ᱡᱮ ᱢᱤᱫ ᱵᱟᱨ ᱱᱚᱝᱠᱟᱱᱟᱜ ᱢᱟᱹᱱᱢᱤ ᱢᱮᱱᱟᱜ ᱠᱚᱣᱟ ᱡᱟᱦᱟᱸᱭ ᱫᱚ ᱟᱠᱚ ᱵᱮᱵᱽᱥᱟ ᱵᱟᱱᱤᱡᱽ ᱪᱷᱟᱸ ᱞᱟᱹᱜᱤᱫ ᱛᱮ ᱧᱮᱞᱚᱜ ᱠᱟᱱᱟ ᱡᱮ, ᱟᱭᱢᱟ ᱞᱮᱠᱟᱱᱟᱜ ᱦᱚᱨᱟ ᱠᱚᱠᱚ ᱟᱨᱠᱤ ᱠᱚ ᱟᱯᱱᱟᱨ ᱮᱫᱟ᱾ ᱡᱟᱦᱟᱸ ᱫᱚ ᱧᱮᱞᱚᱜ ᱠᱟᱱᱟ ᱡᱮ ᱟᱠᱚ ᱮᱸ ᱢᱟᱱᱮ ᱠᱮᱴᱮᱡ ᱥᱟᱶᱛᱮ ᱟᱹᱰᱤ ᱢᱟᱱᱮ ᱚᱲᱟᱜ ᱫᱩᱣᱟᱹᱨ ᱠᱚᱦᱚᱸ ᱠᱚ ᱛᱮᱭᱟᱨ ᱫᱟᱲᱮᱜ ᱠᱟᱱᱟ ᱥᱟᱶ ᱛᱮ ᱟᱭᱢᱟ ᱞᱮᱠᱟᱱᱟᱜ ᱮᱸ ᱠᱟᱹᱢᱤ ᱠᱟᱹᱥᱱᱤ ᱠᱚᱦᱚᱸ ᱠᱚ ᱠᱚᱨᱟᱣ ᱫᱟᱲᱮᱜ ᱠᱟᱱᱟ᱾
ᱮᱸ ᱦᱮᱸ᱾ ᱟᱫᱚ ᱱᱮᱛᱟᱨ ᱫᱚ ᱡᱮᱢᱚᱱ ᱟᱨᱚ ᱢᱤᱫᱴᱟᱝ ᱴᱟᱠᱟ ᱮᱸ ᱟᱨᱡᱟᱣ ᱨᱮᱱᱟᱜ ᱩᱯᱟᱹᱭ ᱫᱚ ᱪᱮᱫ ᱞᱮᱠᱟᱧ ᱞᱮᱭᱟ ᱢᱟᱹᱱᱢᱤ ᱛᱟᱞᱟᱨᱮ ᱢᱤᱫᱴᱟᱝ ᱮᱸ ᱚᱵᱚᱥᱥᱳᱭ ᱮᱰᱩᱠᱮᱥᱚᱱ ᱫᱚᱨᱠᱟᱨᱚᱜ-ᱟ ᱚᱞᱚᱜ ᱯᱟᱲᱦᱟᱣ ᱫᱚᱨᱠᱟᱨᱟ ᱚᱱᱟ ᱥᱟᱶᱛᱮ ᱢᱤᱫᱴᱟᱝ ᱴᱮᱞᱮᱱ ᱦᱚᱸ ᱫᱚᱨᱠᱟᱨ ᱴᱮᱞᱮᱱ ᱵᱚᱞᱛᱮ ᱪᱤᱠᱠᱟ ᱡᱩᱫᱤ ᱢᱤᱫᱴᱟᱝ ᱮᱸ ᱦᱚᱲ ᱟᱡ ᱛᱟᱞᱟᱨᱮ ᱥᱮᱨᱮᱧ ᱟᱹᱰᱤ ᱱᱟᱯᱟᱭᱮ ᱥᱮᱨᱮᱧ ᱫᱟᱲᱮᱭᱟᱜᱼᱟ ᱛᱟᱦᱚᱞᱮ ᱟᱡ ᱮᱸ ᱮᱱᱮᱡ ᱥᱮᱨᱮᱧ ᱛᱟᱞᱟ ᱛᱮᱦᱚᱸ ᱟᱡ ᱴᱟᱠᱟ ᱠᱟᱹᱣᱰᱤ ᱟᱨᱡᱟᱣ ᱪᱮᱫᱟᱜ ᱵᱚᱱ ᱧᱮᱞᱮᱫ ᱜᱮᱭᱟ ᱟᱵᱚ ᱤᱭᱩᱴᱩᱵᱽ ᱮᱸ ᱯᱷᱮᱥᱵᱩᱠ ᱛᱟᱞᱟ ᱛᱮ ᱡᱩᱫᱤ ᱱᱚᱝᱠᱟᱱᱟᱜ ᱮᱱᱮᱡ ᱥᱮᱨᱮᱧ ᱮᱢ ᱟᱲᱟᱜᱟ ᱮᱸ ᱧᱮᱞᱟᱠᱚ ᱵᱷᱤᱭᱩᱥ ᱠᱚ ᱦᱩᱭᱩᱜᱼᱟ᱾ ᱛᱟᱦᱞᱮ ᱚᱱᱠᱟ ᱛᱟᱞᱟ ᱛᱮᱦᱚᱸ ᱢᱤᱫᱴᱟᱝ ᱟᱹᱰᱤ ᱮᱸ ᱢᱟᱨᱟᱝ ᱥᱮ ᱟᱹᱰᱤ ᱵᱟᱹᱲᱛᱤ ᱠᱟᱹᱣᱰᱤᱢ ᱟᱨᱡᱟᱣ ᱫᱟᱲᱮᱭᱟᱜᱼᱟ ᱟᱨᱦᱚᱸ ᱡᱩ ᱫᱤᱱ ᱮᱢᱱᱤ ᱛᱮᱦᱚᱢ ᱞᱟᱹᱭ ᱟᱹᱰᱤ ᱟᱭᱢᱟ ᱞᱮᱠᱟᱱ ᱮᱸ ᱯᱳᱜᱨᱟᱢ ᱠᱚ ᱦᱩᱭᱩᱜ ᱠᱟᱱᱟ ᱡᱟᱦᱟᱸ ᱯᱳᱜᱨᱟᱢ ᱛᱟᱞᱟ ᱛᱮᱫᱚ ᱟᱹᱰᱤ ᱵᱩᱜᱤ ᱵᱟᱹᱲᱤᱡ ᱦᱚᱲ ᱠᱚ ᱦᱮᱡ ᱥᱮᱴᱮᱨᱚᱜ ᱠᱟᱱᱟ᱾ ᱚᱸᱰᱮ ᱟᱢᱟᱜ ᱥᱮᱨᱮᱧ ᱠᱚᱠᱚ ᱟᱸᱡᱚᱢ ᱛᱟᱢᱟ ᱢᱮᱴᱠᱷᱟᱱ ᱥᱮᱨᱮᱧ ᱢᱟᱱᱮ ᱫᱚ ᱵᱟᱹᱧ ᱞᱟᱹᱭᱫᱟ ᱡᱮ ᱮᱠᱵᱟᱨᱮ ᱚᱨᱜᱮᱥᱴᱟᱨ ᱚᱱᱮ ᱱᱚᱝᱠᱟᱱ ᱵᱟᱹᱲᱤᱡᱟᱜ ᱥᱮᱨᱮᱧ ᱠᱚᱛᱮ ᱠᱚᱫᱚ ᱥᱮᱨᱮᱧ ᱢᱮᱱᱟᱜ ᱛᱟᱵᱚᱱᱟ ᱡᱟᱦᱟᱸ ᱱᱟᱯᱟᱭ ᱥᱮᱨᱮᱧ ᱠᱟᱛᱮ ᱫᱷᱟᱹᱨᱛᱤ ᱫᱤᱥᱚᱢ ᱦᱚᱲ ᱠᱚ ᱮᱸ ᱱᱟᱯᱟᱭ ᱥᱟᱸᱫᱮᱥ ᱮᱢ ᱮᱢᱟ ᱠᱚᱣᱟ ᱚᱱᱠᱟᱱ ᱥᱮᱨᱮᱧ ᱠᱚ ᱛᱟᱞᱟ ᱛᱮᱦᱚᱸ ᱴᱟᱠᱟ ᱯᱚᱭᱥᱟ ᱟᱨᱡᱟᱣ ᱜᱟᱱᱚᱜᱼᱟ᱾
ᱦᱮᱸ᱾ ᱮᱸ ᱧᱮᱞᱚᱜᱚᱫ ᱦᱚᱸᱜᱼᱚᱭ ᱡᱟᱦᱟᱸ ᱱᱚᱣᱟ ᱡᱩᱜᱽ ᱨᱮᱵᱚᱱ ᱞᱮᱵᱮᱫ ᱟᱠᱟᱫ ᱧᱮᱞᱚᱜ ᱠᱟᱱᱟ ᱡᱮ ᱟᱭᱢᱟ ᱞᱮᱠᱟᱱᱟᱜ ᱠᱟᱹᱢᱤ ᱦᱚᱨᱟ ᱠᱚ ᱢᱮᱱᱟᱜᱼᱟ ᱡᱟᱦᱟᱸ ᱦᱚᱛᱮᱡ ᱛᱮᱫᱚ ᱟᱵᱚ ᱴᱟᱠᱟ ᱵᱚᱱ ᱟ ᱡᱚᱜᱟᱣ ᱫᱟᱲᱮᱭᱟᱜᱼᱟ, ᱮᱸ ᱪᱮᱫᱟᱜ ᱥᱮ ᱧᱮᱞᱟᱵᱚᱱ ᱦᱚᱸᱜᱼᱚᱭ ᱮᱱᱮᱡ ᱮᱢ ᱞᱟᱹᱭ ᱠᱮᱫᱟ ᱥᱟᱶ ᱮᱸ ᱢᱟᱱᱮ ᱥᱮᱨᱮᱧ ᱮᱢ ᱢᱮᱱ ᱠᱮᱫᱟ ᱥᱟᱶᱛᱮ ᱧᱮᱞᱚᱜᱼᱟ ᱡᱮ ᱮᱱᱮᱡ ᱱᱚᱜᱼᱱᱟ ᱠᱚ ᱛᱟᱞᱟ ᱛᱮᱦᱚᱸ ᱧᱮᱞᱚᱜ ᱠᱟᱱᱟ ᱡᱮ ᱴᱟᱠᱟ ᱠᱟᱹᱣᱰᱤ ᱠᱚ ᱟᱹᱰᱤ ᱟᱭᱢᱟ ᱟᱸ ᱠᱚ ᱡᱚᱜᱟᱣ ᱫᱟ᱾ ᱚᱱᱟ ᱥᱟᱶᱛᱮ ᱧᱮᱞᱚᱜ ᱠᱟᱱᱟ ᱡᱮ ᱱᱚᱜᱼᱱᱟ ᱡᱟᱦᱟᱸ ᱟᱵᱚ ᱵᱚᱱ ᱧᱮᱞᱮᱫ ᱠᱟᱱ ᱡᱟᱦᱟᱸ ᱫᱚ ᱵᱷᱤᱰᱭᱳ ᱠᱚ ᱢᱮᱛᱟᱜ ᱠᱟᱱ ᱱᱚᱜᱼᱱᱟ ᱠᱚ ᱛᱟᱞᱟ ᱛᱮᱦᱚᱸ ᱧᱮᱞᱚᱜ ᱠᱟᱱᱟ ᱡᱮ ᱟᱹᱰᱤ ᱟᱭᱢᱟ ᱦᱚᱲ ᱪᱟᱠᱨᱤ-ᱵᱟᱹᱠᱨᱤ ᱚᱲᱟᱜ ᱠᱷᱚᱱᱟᱜ ᱦᱚᱸ ᱧᱮᱞᱚᱜ ᱡᱮ ᱟᱠᱚ ᱟᱹᱰᱤ ᱟᱭ ᱡᱳᱨ ᱠᱚ ᱠᱤᱥᱟᱹᱬᱚᱜ ᱠᱟᱱᱟ ᱥᱮ
ᱢᱟᱱᱮ ᱴᱟᱠᱟ ᱠᱟᱹᱣᱰᱤ ᱥᱮᱫ ᱛᱮ ᱟᱹᱰᱤ ᱯᱮᱨᱮᱡ ᱯᱩᱨᱚᱱ ᱠᱚ ᱛᱟᱦᱮᱱ ᱠᱟᱱᱟ ᱟᱨᱠᱤ᱾
ᱦᱮᱸ᱾ ᱟᱫᱚ ᱢᱮᱱᱠᱷᱟᱱ ᱤᱧ ᱪᱤᱜ ᱤᱧ ᱱᱚᱠᱟ ᱠᱳ ᱞᱟᱹᱭ ᱵᱟᱲᱟᱭ ᱜᱮᱭᱟ ᱡᱮ ᱮᱸ ᱴᱟᱠᱟ ᱯᱚᱭᱥᱟ ᱟᱨᱡᱟᱣ ᱠᱟᱛᱮᱜ ᱫᱚᱢ ᱪᱤᱠᱟᱹᱭᱟ ᱴᱟᱠᱟ ᱯᱚᱭᱥᱟ ᱠᱤ ᱟᱢ ᱮᱸ ᱩᱸ ᱵᱚᱸᱜᱟ ᱛᱟᱞᱟ ᱠᱟᱛᱮᱜ ᱥᱮ ᱜᱚᱡ ᱜᱩᱨ ᱠᱟᱛᱮᱜ ᱜᱮ ᱪᱮᱛᱟᱱ ᱜᱮ ᱢᱮᱱᱠᱷᱟᱱ ᱮᱸ ᱥᱟᱹ ᱚᱱᱟ ᱠᱟᱱᱟ ᱴᱟᱠᱟ ᱯᱚᱭᱥᱟ ᱫᱚ ᱪᱮᱫ ᱛᱟᱱ ᱚᱵᱚᱥ ᱢᱮᱱᱠᱷᱟᱱ ᱡᱚᱛᱚ ᱫᱤᱱ ᱴᱟᱠᱟ ᱯᱚᱭᱥᱟ ᱯᱚᱠᱚᱨ ᱨᱮ ᱛᱟᱦᱮᱱ ᱛᱟᱢᱟ ᱩᱱ ᱫᱷᱟᱹᱵᱤᱡ ᱫᱚ ᱟᱢ ᱞᱟᱯ ᱱᱮᱛᱟᱨ ᱟᱹᱰᱤ ᱟᱭᱢᱟ ᱠᱚ ᱟᱵᱚᱣᱟᱜ ᱠᱷᱚᱨᱪᱟ ᱯᱟᱛᱤ ᱠᱚ ᱵᱟᱹᱲᱛᱤᱭ ᱠᱟᱱ ᱛᱟᱵᱚᱱᱟ ᱚᱱᱟ ᱠᱷᱟᱹᱛᱤᱨ ᱴᱟᱠ ᱠᱟ ᱯᱩᱭᱥᱟ ᱟᱨᱡᱟᱣ ᱟᱹᱰᱤ ᱢᱟᱱᱮ ᱞᱟᱹᱠᱛᱤᱭᱮᱱ ᱜᱮ ᱪᱮᱫᱠᱟ ᱡᱩᱫᱤ ᱟᱢ ᱨᱩ ᱟᱡᱟᱨ ᱠᱚᱨᱮᱢ ᱯᱟᱲᱟᱜᱼᱟ ᱱᱚᱣᱟ ᱨᱩᱣᱟᱹᱜ ᱟᱢ ᱦᱮᱸ ᱵᱟᱭᱨᱮ ᱵᱟᱭᱨᱮ ᱪᱟᱞᱟᱣ ᱦᱳᱭᱳᱜ ᱛᱟᱢᱟ ᱱᱚᱣᱟ ᱫᱤᱥᱚᱢ ᱠᱷᱚᱱ ᱮᱴᱟᱜ ᱫᱤᱥᱚᱢ ᱦᱚᱸ ᱪᱟᱞᱟᱣ ᱦᱳᱭᱳᱜ ᱛᱟᱢᱟ ᱡᱩᱫᱤ ᱱᱚᱝᱠᱟ ᱰᱟᱠᱛᱟᱨ ᱟᱢᱟᱜ ᱫᱤᱥᱚᱢ ᱨᱮ ᱩᱱᱠᱷᱟᱱ ᱟᱹᱰᱤ ᱟᱭᱢᱟ ᱴᱟᱠᱟ ᱯᱚᱭᱥᱟᱹ ᱞᱟᱜᱟᱜᱼᱟ ᱱᱟᱯᱟᱭ ᱰᱟᱠᱛᱟᱨ ᱥᱮᱫ ᱧᱮᱞ ᱪᱚ᱾ ᱥᱮ ᱢᱮᱫᱴᱟᱝ ᱱᱟᱯᱟᱭ ᱪᱮᱢᱵᱟᱨ ᱨᱮ ᱮᱢ ᱦᱚᱸ ᱫᱮᱷᱟᱣ ᱚᱱᱟ ᱠᱷᱮᱛᱨᱮ ᱞᱟᱹᱭᱟ ᱴᱟᱠᱟ ᱯᱚᱭᱥᱟ ᱟᱨᱡᱟᱣ ᱫᱚ ᱟᱹᱰᱤ ᱜᱮ ᱤᱤᱱᱯᱚᱴᱮᱱᱼᱟ ᱱᱤᱭᱟᱹ ᱚᱠᱛᱚ ᱨᱮ᱾
ᱦᱮᱸ ᱚᱱᱟ ᱥᱟᱶᱛᱮᱵᱩᱱ ᱧᱮᱞᱟ ᱡᱮ ᱱᱚᱣᱟ ᱱᱚᱝᱠᱟ ᱡᱮ ᱢᱤᱫᱴᱤᱡ ᱜᱤᱫᱽᱨᱟᱹ ᱥᱮᱪᱮᱫ ᱞᱟᱹᱜᱤᱫ ᱦᱚᱸ ᱧᱮᱞᱚᱜᱼᱟ ᱡᱮ ᱴᱟᱠᱟᱯ ᱠᱟᱹᱣᱰᱤ ᱟᱹᱰᱤᱜᱮ ᱞᱟᱹᱠᱛᱤᱭᱟ᱾ ᱚᱱᱟ ᱥᱟᱶᱛᱮ ᱧᱮᱞᱚᱜᱼᱟ ᱢᱮᱜᱴᱟᱜ ᱜᱷᱟᱨᱚᱸᱧᱡᱽ ᱪᱟᱞᱟᱣ ᱞᱟᱹᱜᱤᱫ ᱴᱟᱠᱟ ᱯᱚᱭᱥᱟ ᱨᱮᱱᱟᱜ ᱟᱹᱰᱤ ᱡᱟᱹᱥ ᱛᱤ ᱮᱱᱮᱢ ᱢᱮᱱᱟᱜ
ᱟᱸ ᱥᱮ ᱧᱮᱞᱟᱵᱚᱱ ᱱᱚᱝᱠᱟ ᱡᱟᱦᱟᱸ ᱟᱸ ᱚᱲᱟᱜ ᱠᱚᱨᱮ ᱴᱟᱠᱟ ᱠᱟᱹᱣᱰᱤ ᱨᱮᱱᱟᱜ ᱟᱹᱰᱤᱴᱟᱜ ᱟᱱᱟᱴ ᱢᱮᱱᱟᱜᱼᱟ ᱧᱮᱞᱚᱜᱼᱟ ᱡᱮ ᱚᱱᱟ ᱚᱲᱟᱜ ᱠᱚᱨᱮ ᱫᱚ ᱡᱟᱹᱥᱛᱤ ᱯᱟᱲᱦᱟᱣ ᱠᱚ ᱢᱟᱱᱮ ᱥᱮᱪᱮᱫ ᱵᱟᱝ ᱠᱚ ᱮᱢ ᱫᱟᱲᱮᱭᱟᱠᱚᱣᱟ ᱪᱮᱫᱟᱜ ᱥᱮ ᱧᱮᱞᱟᱵᱚᱱ ᱟᱭᱢᱟ ᱞᱮᱠ ᱠᱟᱱᱟ ᱵᱤᱫᱽᱫᱟᱹᱜᱟᱲ ᱠᱚ ᱢᱮᱱᱟᱜᱼᱟ ᱡᱟᱦᱟᱸ ᱠᱚᱨᱮᱜ ᱫᱚ ᱛᱟᱦᱮᱱ ᱞᱟᱹᱜᱤᱫ ᱛᱮ ᱥᱮ ᱚᱞᱚᱜ ᱯᱟᱲᱦᱟᱜ ᱞᱟᱹᱜᱤᱫ ᱛᱮ ᱟᱹᱰᱤ ᱟᱭᱢᱟ ᱴᱟᱠᱟ ᱠᱟᱹᱣᱰᱤ ᱠᱚ ᱠᱷᱚᱨᱚᱪᱚᱜᱼᱟ ᱟᱫᱚ ᱡᱟᱦᱟᱸ ᱫᱚ ᱧᱮᱞᱚᱜᱼᱟ ᱡᱮ ᱱᱚᱝᱠᱟ ᱴᱟᱠᱟ ᱠᱟᱹᱣᱰᱤ ᱠᱚ ᱵᱟᱝᱵᱚᱱ ᱠᱟᱢᱟᱣ ᱞᱮᱠᱷᱟᱱᱡ ᱧᱮᱞᱚᱜᱼᱟ ᱡᱮ ᱚᱸᱰᱮ ᱟᱵᱚ ᱵᱟᱝᱵᱚᱱ ᱪᱟᱞᱟᱣ ᱫᱟᱲᱮᱭᱟᱜᱼᱟ ᱚᱱᱟ ᱥᱟᱶᱛᱮ ᱢᱤᱫᱴᱤᱜ ᱜᱷᱟᱨᱚᱸᱧᱡᱽ ᱨᱮᱦᱚᱸ ᱟᱨᱠᱤ ᱡᱩᱫᱤ ᱧᱮᱞᱟᱵᱚᱱ ᱯᱩᱭᱥᱟ ᱠᱟᱹᱣᱰᱤ ᱟᱵᱚ ᱵᱟᱝᱵᱚᱱ ᱟᱹᱜᱩᱭᱟ ᱧᱮᱞᱟᱵᱚᱱ ᱚᱱᱟ ᱜᱷᱟᱨᱚᱸᱧᱡᱽ ᱦᱚᱸ ᱵᱟᱹᱭ ᱵᱟᱹᱭᱛᱮ ᱫᱩᱨᱵᱚᱞ ᱪᱟᱞᱟᱜᱼᱟ ᱟᱨ ᱫᱩᱨᱵᱚᱞ ᱫᱚ ᱱᱚᱝᱠᱟ ᱧᱮᱞᱟᱵᱚᱱ ᱡᱮ ᱦᱟᱸ ᱡᱚᱢᱟᱜ ᱠᱚᱦᱚᱸ ᱛᱮᱭᱟᱨ ᱞᱟᱹᱜᱤᱫ ᱥᱮ ᱱᱚ ᱚᱱᱠᱟ ᱦᱩᱲᱩ ᱪᱟᱣᱞᱮ ᱠᱚ ᱟᱨᱡᱟᱣ ᱞᱟᱹᱜᱤᱫ ᱛᱮ ᱧᱮᱞᱟᱵᱚᱱ ᱯᱩᱭᱥᱟᱹ ᱠᱟᱹᱣᱰᱤ ᱫᱚ ᱮᱠᱟᱞ ᱜᱮ ᱞᱟᱹᱠ -ᱛᱤᱜ ᱠᱟᱱᱟ, ᱪᱮᱫᱟᱜ ᱥᱮ ᱛᱮᱦᱮᱧ ᱜᱟᱯᱟ ᱵᱚᱱ ᱧᱮᱞᱟ ᱡᱮ ᱱᱟ ᱱᱚᱣᱟ ᱡᱟᱦᱟᱸ ᱰᱟᱝᱨᱤ ᱜᱩᱨᱤᱡ ᱛᱮ ᱡᱟᱦᱟᱸ ᱪᱟᱥ ᱟᱵᱟᱫ ᱠᱚ ᱦᱩᱭᱩᱜ ᱠᱟᱱ ᱛᱟᱦᱮᱱᱟ ᱧᱮᱞᱟᱵᱚᱱ ᱱᱚᱣᱟ ᱠᱚ ᱛᱮᱦᱤᱧ ᱜᱟᱯᱟ ᱵᱟᱝ ᱦᱩᱭᱩᱜ ᱠᱟᱱᱟ ᱥᱟᱱᱟᱢᱟᱜ ᱜᱮ ᱡᱟᱦᱟᱸ ᱥᱟᱨ ᱥᱮ ᱨᱟᱱ ᱢᱩᱨᱜᱟᱹᱱ ᱛᱟᱞᱟᱛᱮ ᱦᱩᱭᱩᱜ ᱠᱟᱱᱟ ᱟᱫᱚ ᱱᱚᱣᱟ ᱠᱚᱦᱚᱸ ᱵᱟᱵᱚᱱ ᱠᱤᱨᱤᱧ ᱞᱮᱠᱷᱟᱱ, ᱪᱟᱥ ᱟᱵᱟᱫᱽ ᱠᱚᱦᱚᱸ ᱧᱮᱞᱚᱜᱼᱟ ᱡᱮ ᱚᱱᱠᱟ ᱵᱷᱟᱜᱤ ᱵᱟᱝ ᱦᱩᱭᱩᱜᱼᱟ ᱟᱨᱠᱤ᱾
ᱦᱮᱸ ᱦᱮᱸ ᱟᱫᱚ ᱟᱞᱟᱝ ᱴᱟᱠᱟ ᱯᱳᱭᱥᱟᱹ ᱟᱨᱡᱟᱣ ᱵᱮᱯᱟᱨ ᱵᱮᱯᱟᱨ ᱮ ᱴᱟᱠᱟ ᱯᱩᱭᱥᱟᱹ ᱡᱩᱫᱤ ᱵᱟᱝ ᱱᱚᱝᱠᱟ ᱛᱮᱦᱚᱸ ᱤᱱᱠᱟᱢ ᱜᱟᱱᱚᱜᱼᱟ ᱪᱤᱠᱟᱹᱧ ᱞᱟᱹᱭ ᱠᱮᱫᱟ ᱡᱩᱫᱤᱢ ᱢᱚᱱᱮ ᱠᱟᱜᱼᱟ ᱢᱮᱨᱚᱢᱮᱢ ᱟᱹᱥᱩᱞ᱾ ᱠᱟᱫᱤᱭᱟᱢ᱾ ᱛᱚ ᱯᱟᱲᱟᱣ ᱠᱟᱛᱷᱟ ᱨᱤᱧ ᱞᱟᱹᱭᱫᱟ ᱩᱱᱟᱹᱜ ᱥᱟᱱᱟᱢ ᱦᱚᱲ ᱫᱚ ᱥᱤᱠᱷᱱᱟᱹᱛ ᱫᱚ ᱵᱟᱠᱚ ᱪᱟᱞᱟᱣ ᱟᱠᱟᱱᱟ᱾ ᱢᱤᱫᱴᱟᱝ ᱢᱮᱨᱚᱢᱮ ᱟᱹᱥᱩᱞ ᱠᱤᱫᱤᱭᱟ ᱦᱤᱥᱟᱹᱵᱟᱭ ᱾ ᱯᱮᱭᱟ ᱢᱮᱨᱚᱢ ᱮᱸᱜᱟᱧ ᱫᱚᱦᱚ ᱠᱚᱣᱟ ᱯᱮᱭᱟ ᱢᱮᱨᱚᱢ ᱮᱸᱜᱟ ᱫᱚᱦᱚ ᱠᱷᱟᱱᱤᱧ ᱥᱮᱨᱢᱟ ᱨᱮ ᱢᱮᱨᱚᱢ ᱫᱚ ᱵᱟᱨ ᱫᱷᱟᱣ ᱠᱚ ᱦᱚᱯᱚᱱᱚᱜᱼᱟ, ᱵᱟᱨ ᱫᱷᱟᱣ ᱟᱞᱮ ᱢᱤᱛᱨᱮ᱾ ᱢᱟᱱᱮ ᱵᱟᱨᱫᱷᱟᱮ ᱵᱩᱥᱟᱹᱜ ᱮᱱᱟ ᱛᱟᱦᱚᱞᱮ ᱯᱮᱭᱟ ᱢᱮᱨᱚᱢ ᱫᱚ, ᱛᱩᱨᱩᱭ ᱫᱷᱟᱣ ᱠᱚ ᱦᱚᱯᱚᱱᱚᱜᱼᱟ, ᱛᱩᱨᱩᱭ ᱫᱷᱟᱣ ᱦᱚᱯᱚᱱ ᱢᱤᱫ ᱫᱷᱟᱣ ᱮ ᱦᱚᱯᱚᱱ ᱠᱚᱣᱟ ᱢᱤᱫᱴᱟᱝ ᱢᱮᱨᱚᱢ ᱵᱟᱨᱭᱟ᱾ ᱛᱟᱦᱞᱮ ᱮᱻ ᱵᱟᱨᱭᱟ ᱠᱟᱛᱮᱜ ᱠᱚ ᱦᱚᱯᱚᱱ ᱠᱚᱣᱟ ᱛᱟᱦᱚᱞᱮ ᱪᱷᱚ ᱫᱚ ᱜᱩᱱᱮ ᱵᱟᱨᱚᱴᱤ ᱦᱩᱸ᱾ ᱡᱮ ᱵᱟᱨᱚ ᱠᱚᱨᱮ ᱱᱩᱠᱩ ᱵᱩᱥᱟᱹᱜ ᱡᱩᱫᱤ ᱵᱩᱥᱟᱹᱜ ᱨᱮᱦᱚᱸ ᱠᱟᱹᱴᱤᱡ ᱦᱟᱨᱟ ᱛᱚᱨᱟ ᱯᱩᱱ ᱢᱚᱬᱮ ᱦᱟᱡᱟᱨ ᱠᱟᱛᱮᱫ ᱠᱚ ᱫᱟᱢᱚᱜ ᱛᱟᱵᱚᱣᱟ ᱟᱹᱰᱤ ᱴᱟᱠ ᱴᱟᱠᱟᱢ᱾ ᱵᱚᱪᱷᱚᱨ ᱤᱱᱠᱟᱢ ᱜᱟᱱᱚᱜ ᱠᱟᱱᱟ ᱚᱱᱠᱟ ᱡᱩᱫᱤᱧ ᱦᱤᱥᱟᱹᱵ ᱠᱟᱛᱮᱜ ᱮᱢ ᱪᱟᱞᱟᱜᱼᱟ, ᱟᱹᱰᱤ ᱠᱤᱪᱷᱩ ᱛᱟᱞᱟ ᱛᱮᱜᱮ ᱱᱟᱯᱟᱭ ᱟᱨᱡᱟᱣ ᱜᱟᱱᱚᱜᱼᱟ ᱱᱚᱰᱮ ᱪᱟᱥᱵᱟᱥ ᱥᱮ ᱡᱤᱭᱟᱹᱞᱤ ᱟᱹᱥᱩᱞ ᱠᱚ ᱛᱟᱞᱟ ᱛᱮᱦᱚᱸ ᱾
ᱪᱟᱥᱵᱟᱥ ᱠᱚᱨᱮᱜ ᱦᱚᱸ ᱧᱮᱞᱚᱜᱼᱟ ᱡᱮ ᱱᱚᱝᱠᱟ ᱡᱟᱦᱟᱸ ᱥᱤᱡᱤᱱ ᱨᱮᱱᱟᱜ ᱡᱟᱦᱟᱸ ᱱᱚᱣᱟ ᱟᱱᱟᱡ ᱯᱟᱹᱛᱤ ᱠᱚ ᱦᱩᱭᱩᱜᱼᱟ ᱧᱮᱞᱚᱜᱼᱟ ᱡᱮ ᱱᱚᱣᱟ ᱟ ᱫᱚ ᱢᱤᱫ ᱚᱠᱛᱚ ᱧᱮᱞᱟᱵᱚᱱ ᱪᱟᱥ ᱫᱟᱲᱮᱭᱟᱜ ᱠᱷᱟᱱ ᱫᱚ ᱵᱚᱱ ᱱᱚᱣᱟ ᱟᱹᱰᱤ ᱫᱟᱢ ᱛᱮᱦᱚ ᱟᱵᱚ ᱵᱚᱱ ᱟᱠᱷᱨᱤᱧ ᱫᱟᱲᱮᱭᱟᱜᱼᱟ ᱾ ᱟᱨ ᱚᱱᱟ ᱥᱟᱶ ᱱᱚᱛᱮ ᱡᱟᱦᱟᱸ ᱡᱤᱭᱟᱹᱞᱤ ᱟᱹᱥᱩᱞᱮᱢ ᱞᱟᱹᱭ ᱠᱮᱫᱟ, ᱦᱮᱸ ᱱᱚᱝᱠᱟ ᱢᱤᱫ ᱵᱟᱨᱭᱟ ᱡᱤᱭᱟᱹᱞᱤ ᱢᱮᱱᱟᱜ ᱠᱚ ᱡᱟᱦᱟᱸᱭ ᱠᱚᱫᱚ ᱧᱮᱞᱚᱜ ᱟᱵᱚᱱ ᱡᱮ ᱠᱤᱨᱤᱧ ᱠᱚᱣᱟᱵᱚᱱ ᱢᱤᱫᱴᱟᱝ ᱫᱟᱢ ᱛᱮ ᱢᱮᱱᱠᱷᱟᱡ -ᱠᱩ ᱠᱤᱪᱷᱩ ᱫᱤᱱ ᱛᱟᱦᱮᱸ ᱠᱟᱛᱮᱫ ᱟᱠᱷᱨᱤᱧᱚᱜᱼᱟ ᱠᱚ ᱢᱟᱱᱮ ᱟᱹᱰᱤ ᱵᱮᱥᱤ ᱫᱟᱢ ᱠᱚᱛᱮ ᱟᱨᱠᱤ ᱾ ᱟᱫᱚ ᱱᱚᱝᱠᱟ ᱡᱤᱭᱟᱹᱞᱤ ᱟᱥᱩᱞ ᱥᱟᱶᱛᱮ ᱱᱚᱣᱟ ᱪᱟᱥ ᱵᱟᱥ ᱮᱢᱟᱱᱟᱜ ᱠᱚᱛᱮᱦᱚᱸ ᱧᱮᱞᱞᱟᱵᱚᱱ ᱠᱟᱹᱣᱰᱤ ᱠᱚᱦᱚᱸ ᱟᱨ ᱫᱚᱢᱮ ᱟᱨᱡᱟᱣ ᱜᱟᱱᱚᱜᱼᱟ ᱟᱨᱠᱤ ᱾
ᱦᱮᱸᱻ ᱠᱟᱹᱣᱰᱤ ᱠᱚᱫᱚ ᱟᱨᱡᱟᱣ ᱜᱟᱱᱚᱜᱼᱟ ᱥᱮ ᱢᱟᱹᱱᱢᱤ ᱡᱤᱭᱚᱱ ᱨᱮ ᱱᱤᱛᱚᱜ ᱫᱚ ᱛᱟᱲᱟᱢ ᱯᱤᱪᱷᱩ ᱨᱮ ᱠᱟᱹᱣᱰᱤ ᱞᱟᱜᱟᱜ ᱠᱟᱱᱟ ᱠᱟᱨᱚᱱ ᱡᱟᱦᱟᱸ ᱚᱞᱚᱜ ᱯᱟᱲᱦᱟᱣᱮᱢ ᱞᱟᱹᱭ ᱠᱟᱫᱟ ᱚᱱᱟ ᱚᱞᱚᱜ ᱯᱟᱲᱦᱟᱣ ᱧᱮᱞ ᱞᱮᱠᱷᱟᱱ ᱢᱤᱫᱴᱟᱝ ᱜᱤᱫᱽᱨᱟᱹ ᱡᱟᱱᱟᱢ ᱛᱚᱨᱟ ᱠᱷᱚᱱ ᱠᱟᱹᱣᱰᱤ ᱞᱟᱜᱟᱜ ᱠᱟᱱᱟ ᱦᱚᱥ ᱦᱟᱥᱯᱟᱛᱟᱞ ᱨᱮᱦᱚᱸ ᱮᱻ ᱠᱷᱚᱱᱮᱢ ᱟᱹᱜᱩᱭᱮᱭᱟ ᱜᱤᱫᱽᱨᱟᱹ ᱱᱚᱸᱰᱮ ᱦᱚᱸ ᱯᱚᱭᱥᱟ ᱟᱯᱮᱢ ᱠᱤᱨᱤᱧᱟ ᱚᱸᱰᱮ ᱦᱚᱸ ᱛᱟᱯᱚᱨ ᱛᱟᱯᱚᱨ ᱜᱟᱹᱰᱤ ᱛᱮ ᱚᱲᱟᱜ ᱮᱢ ᱦᱤᱡᱩᱜᱼᱟ ᱚᱸᱰᱮ ᱦᱚᱸ ᱯᱚᱭᱥᱟ ᱛᱟᱯᱚᱨ ᱟᱹᱰᱤ ᱟᱭᱢᱟ ᱚᱞᱚᱜ ᱯᱟᱲᱦᱟᱜ ᱨᱮ ᱵᱳᱭ ᱠᱷᱟᱛᱟ ᱯᱩᱛᱷᱤ ᱠᱚᱨᱮ ᱫᱚ ᱯᱚᱭᱥᱟ ᱴᱟᱠᱟ ᱞᱟᱜᱟᱜ ᱠᱟᱱ ᱜᱮᱭᱟ ᱫᱤᱱᱳᱢ ᱥᱚᱝᱥᱟᱨ ᱠᱷᱚᱱᱟᱜ ᱦᱚᱸ ᱥᱩᱱᱩᱢ ᱯᱮᱸᱭᱟᱡᱽ ᱵᱩᱞᱩᱝ ᱢᱟᱹᱨᱤᱪ ᱠᱚᱨᱮᱱᱟᱜ ᱦᱚᱸ ᱠᱤᱨᱤᱧᱟᱜ ᱯᱚᱭᱥᱟ ᱞᱟᱜᱟᱜ ᱠᱟᱱᱟ ᱾
ᱦᱮᱸ᱾ ᱢᱟᱱᱮ ᱧᱮᱞᱟᱵᱚᱱ ᱡᱮ ᱢᱤᱫᱴᱤᱡ ᱦᱚᱲ ᱪᱟᱞᱟᱣ ᱥᱟᱶᱛᱮ ᱥᱚᱝᱥᱟᱨ ᱪᱟᱞᱟᱣ ᱟᱭᱢᱟ ᱞᱮᱠᱟᱱᱟᱜ ᱠᱷᱮᱛᱨᱮ ᱨᱮ ᱢᱟᱱᱮ ᱴᱟᱠᱟ ᱫᱚ ᱮᱢᱚᱱ ᱢᱤᱫᱴᱮᱡ ᱡᱤᱱᱤᱥ ᱠᱟᱱᱟ ᱡᱟᱦᱟᱸ ᱫᱚ ᱧᱮᱞᱟᱵᱚᱱ ᱱᱚᱣᱟ ᱫᱚ ᱠᱷᱚᱭ ᱠᱟᱛᱮᱜ ᱦᱚᱸ ᱦᱚᱲ ᱵᱟᱝᱠᱚ ᱮᱢᱚᱜ-ᱟ ᱾ ᱚᱱᱟ ᱥᱟᱶᱛᱮ ᱧᱮᱞᱟᱵᱚᱱ ᱟᱹᱰᱤ ᱟ ᱵᱟᱹᱲᱤᱡ ᱵᱟᱹᱲᱤᱡ ᱮ ᱫᱩᱠ ᱨᱮᱵᱚᱱ ᱯᱟᱲᱦᱟᱜ ᱨᱮᱦᱚᱸ ᱧᱮᱞᱟᱵᱚᱱ ᱟ ᱱᱤᱡᱮᱨ ᱟᱯᱱᱟᱨ ᱦᱚᱲ ᱥᱮ ᱱᱚᱝᱠᱟ ᱟᱢᱤᱡ ᱟ ᱵᱚᱭᱦᱟ ᱢᱤᱥᱨᱟ ᱡᱟᱦᱟᱸᱭ ᱜᱮᱠᱚ ᱛᱟᱦᱮᱸᱱ ᱧᱮᱞᱚᱜ-ᱟ ᱡᱮ ᱱᱚᱣᱟ ᱯᱚᱭᱥᱟ ᱡᱩᱚᱫᱤᱢ ᱠᱷᱚᱭ ᱠᱚᱣᱟ ᱦᱟᱸᱜ ᱩᱱ ᱚᱠ ᱛᱚ ᱫᱚ ᱧᱮᱞᱟᱢ ᱚᱠᱚᱭ ᱦᱚᱸ ᱢᱟᱱᱮ, ᱵᱟᱝ ᱠᱚ ᱠᱚᱭᱚᱜ ᱟᱢᱟ ᱢᱟᱱᱮ ᱟᱹᱨᱠᱤ ᱯᱚᱭᱥᱟ ᱫᱚ ᱱᱚᱝᱠᱟᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱦᱚᱲ ᱵᱟᱝᱠᱚ ᱮᱢ ᱞᱟᱹᱜᱤᱫᱚᱜ-ᱟ ᱾
ᱢᱟᱱᱮ ᱯᱚᱭᱥᱟ ᱫᱚ ᱫᱷᱟᱨ ᱩᱫᱷᱟᱹᱨ ᱟᱹᱰᱤ ᱠᱚᱢ ᱜᱮᱠᱚ ᱮᱢ ᱞᱟᱹᱜᱤᱫ ᱪᱮᱫᱟᱜ ᱥᱮ ᱡᱟᱦᱟᱸᱭ ᱠᱚ ᱤᱱᱠᱟᱢᱟᱠᱚ ᱵᱩᱡᱟᱠᱚ ᱯᱚᱭᱥᱟ ᱛᱤᱱᱟᱹᱜ ᱠᱚᱥᱴᱚ ᱠᱟᱛᱮ ᱤᱱᱠᱟᱢᱚᱜ-ᱟ ᱥᱟᱶᱛᱮ ᱮᱢ, ᱯᱚᱭᱥᱟ ᱡᱟᱹᱱᱤᱡ ᱯᱚᱭᱥᱟ ᱨᱩ ᱨᱩᱣᱟᱹᱲ ᱫᱟᱲᱮᱭᱟᱜ ᱚᱱᱟ ᱢᱤᱫᱴᱟᱝ ᱪᱤᱱᱛᱟᱹ ᱵᱷᱟᱵᱱᱟ ᱛᱟᱦᱮᱸᱱ ᱛᱟᱠᱚᱣᱟ ᱚᱱᱟ ᱠᱷᱟᱹᱛᱤᱨ ᱮᱢ ᱯᱚᱭᱥᱟ ᱠᱚᱫᱚ ᱵᱟᱠᱚ ᱞᱟᱹᱜᱤᱫᱚᱜ-ᱟ, ᱟᱫᱚ ᱢᱮᱱᱠᱷᱟᱱ ᱟᱪᱪᱟ ᱡᱚᱠᱷᱚᱱ ᱢᱤᱫᱴᱟᱝ ᱯᱚᱭ ᱥᱟ ᱠᱟᱛᱷᱟ ᱡᱟᱦᱟᱸ ᱛᱮᱫᱚ ᱧᱮᱞ ᱦᱩᱭ ᱟᱠᱟᱱᱟ ᱦᱟᱴ ᱯᱟᱛᱟ ᱪᱷᱟᱛᱟ ᱠᱚᱨᱮ ᱡᱟᱦᱟ ᱨᱮ ᱯᱚᱭᱥᱟ ᱠᱚ ᱢᱤᱫ ᱵᱟᱴ ᱴᱟᱠᱟ ᱦᱟᱞᱟᱝ ᱵᱟᱲᱟ ᱛᱮᱦᱚᱢ ᱧᱟᱢᱟ, ᱠᱤᱱᱛᱩ ᱱᱮᱛᱟᱨ ᱡᱩᱜᱽ ᱫᱚ ᱚᱱᱞᱟᱭᱤᱱ ᱡᱩᱜᱽ ᱦᱮᱸᱡ ᱟᱠᱟᱱᱟ ᱢᱤᱫ ᱵᱟᱨᱛᱷᱟ ᱯᱮ ᱥᱚᱢᱚᱭ ᱫᱚ ᱯᱷᱳᱱ ᱯᱮ ᱥᱚᱢᱚᱭ ᱫᱚ ᱡᱚᱠᱷᱚᱱ ᱯᱚᱭᱥᱟᱢ ᱯᱮᱢᱮᱱᱴ ᱟᱭᱟ ᱵᱟᱝ ᱧᱩᱨᱩᱜ ᱠᱟᱱᱟ
ᱦᱮᱸ ᱦᱮᱸ ᱟᱫᱚ ᱧᱮᱞ ᱵᱟᱲᱟ ᱦᱳᱭ ᱟᱠᱟᱱᱟ, ᱥᱮ ᱧᱟᱢ ᱵᱟᱲᱟ ᱦᱚᱸ ᱦᱳᱭ ᱟᱠᱟᱱᱟ ᱞᱟᱦᱟ ᱛᱮ ᱱᱚᱝᱠᱟ ᱡᱮ ᱟᱭᱢᱟ ᱱᱚᱝᱠᱟ ᱡᱟᱭᱜᱟ ᱠᱚᱨᱮ ᱧᱮᱞᱚᱜ-ᱟ ᱡᱮ ᱱᱚᱣᱟ ᱢᱤᱫ ᱵᱟᱨ ᱴᱟᱠᱟ ᱥᱟᱶᱛᱮ ᱟᱭᱢᱟ ᱞᱮᱠᱟᱱᱟᱜ ᱴᱟᱭ ᱯᱩᱭᱥᱟᱹ ᱠᱟᱹᱣᱰᱤ ᱠᱚᱜᱮ ᱧᱮᱞᱚᱜ-ᱟ ᱡᱮ ᱰᱷᱮᱨ ᱫᱷᱮᱨ ᱟᱹᱨᱠᱤ ᱠᱤ ᱦᱟᱸᱰᱮ ᱱᱟᱰᱮᱧ ᱮ ᱵᱩᱡᱩᱨ ᱵᱟᱲᱟᱜ ᱠᱟᱱ ᱛᱟᱦᱮᱸᱱᱟ ᱟᱫᱚ ᱛᱮᱦᱮᱸᱧ ᱜᱟᱯᱟ ᱫᱚ ᱧᱮᱞᱚᱜ ᱠᱟᱱᱟ ᱡᱮ ᱢᱤᱫ ᱴᱟᱠᱟ ᱦᱚᱸ ᱧᱮᱞᱟᱵᱚᱱ ᱦᱚᱨ ᱫᱷᱟᱨᱮ ᱨᱮ ᱵᱟᱝ ᱧᱩᱨᱩ ᱠᱚᱚᱜ-ᱟ ᱟᱹᱨᱠᱤ ᱾ ᱢᱟᱱᱮ ᱮᱢᱚᱱ ᱦᱟ ᱡᱩᱜᱽ ᱦᱤᱡᱩᱜ ᱠᱟᱱᱟ, ᱡᱟᱦᱟᱸ ᱫᱚ ᱼᱼ ᱧᱮᱞᱟᱵᱚᱱ ᱡᱮ, ᱚᱠᱚᱭ ᱦᱚᱸ ᱡᱟᱦᱟᱸ ᱯᱚᱭᱥᱟ ᱫᱚᱦᱚ ᱞᱟᱹᱜᱤᱫ ᱡᱟᱦᱟᱸ ᱠᱟ ᱼᱼ ᱴᱤᱡ ᱵᱮᱜᱽ ᱠᱚ ᱵᱮᱣᱦᱟᱨᱮᱫ ᱛᱟᱦᱮᱸᱱᱟ, ᱱᱚᱜ-ᱚ ᱱᱟ ᱼᱼ ᱵᱮᱣᱦᱟᱨ ᱫᱚ ᱢᱟᱱᱮ ᱮᱠᱟᱞ ᱛᱮ ᱪᱟᱵᱟ ᱩᱛᱟᱹᱨᱚᱜ-ᱟ ᱟᱹᱨᱠᱤ।
ᱦᱮᱸ ᱦᱮᱸ। ᱮᱠᱟᱞ ᱛᱮ ᱪᱟᱵᱟ ᱠᱟᱨᱚᱱ ᱞᱟᱹᱠᱛᱤ ᱵᱟᱝ ᱛᱟᱦᱮᱸ ᱞᱮᱱᱠᱷᱟᱱ ᱛᱚ ᱦᱚᱲ ᱵᱟᱠᱚ ᱵᱮᱵᱚᱦᱟᱨᱟ। ᱢᱤᱫᱴᱟᱝ ᱧᱮᱞ ᱢᱮ ᱼᱼ ᱯᱷᱳᱱ ᱛᱮᱜᱮ ᱢᱟᱱᱮ ᱱᱤᱛᱚᱜ ᱫᱚ ᱧᱮᱞ ᱢᱮ ᱡᱟᱦᱟᱸ ᱠᱚᱨᱮᱢ ᱪᱟᱜ-ᱟ ᱯᱷᱳᱱ ᱯᱮ ᱛᱮᱜᱮ ᱯᱚᱭᱥᱟ ᱠᱚ ᱮᱢ ᱮᱫᱟ ᱱᱚᱝᱠᱟ ᱟᱨ ᱠᱷᱩᱪᱨᱟᱹ ᱫᱚ ᱵᱮᱥᱤᱨ ᱵᱷᱟᱜᱽ ᱛᱮ ᱢᱟᱹᱱᱢᱤ ᱴᱷᱮᱱ ᱫᱚ ᱵᱟᱝ ᱛᱟᱦᱮᱸᱱ ᱠᱟᱱᱟ ᱦᱚᱲ ᱴᱷᱮᱱ ᱫᱚ ᱠᱷᱩᱪᱨᱟᱹ᱾ ᱢᱳᱵᱟᱭᱤᱞ ᱛᱮ ᱜᱮ ᱯᱷᱳᱱ ᱯᱮ ᱜᱚᱫ ᱠᱮᱫᱟ ᱳᱭ᱾
ᱦᱮᱸ, ᱦᱮᱸ᱾ ᱟᱫᱚ ᱱᱚᱜ-ᱚ ᱱᱚᱣᱟ ᱠᱚ ᱠᱷᱟᱹᱛᱤᱨ ᱛᱮ ᱧᱮᱞᱚᱜ ᱠᱟᱱᱟ ᱡᱮ, ᱟ ᱱᱚᱝᱠᱟ ᱯᱚᱭᱥᱟᱹ ᱠᱟᱹᱣᱰᱤ ᱠᱚᱫᱚ ᱵᱟᱝ ᱵᱚᱱ ᱧᱟᱢ ᱮᱫᱟ᱾ ᱚᱱᱟ ᱥᱟᱶ ᱛᱮ ᱢᱟᱹᱱᱢᱤ ᱠᱚᱦᱚᱸ ᱠᱚ ᱢᱤᱫ ᱵᱟᱨᱭᱟ ᱫᱚ ᱟᱹᱰᱤ ᱜᱮᱠᱚ ᱮᱸ ᱥᱮ ᱪᱮᱫ ᱟ ᱛᱮᱫ ᱼᱼ